ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱨᱚᱲ ᱟᱸᱡᱚᱢ ᱟᱠ ᱛᱤᱧᱟ᱾
ᱦᱮᱸ ᱨᱚᱲ ᱫᱚ ᱟᱸᱡᱚᱢᱚᱜ ᱠᱟᱱ ᱜᱮᱭᱟ᱾
ᱟᱪᱪᱷᱟ᱾
ᱟ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ
ᱱᱤᱛᱚᱜ ᱫᱚ ᱦᱟᱜ ᱪᱤᱠᱟᱹᱭ ᱦᱩᱭᱜᱼᱟ ᱫᱟᱠᱟ ᱠᱚ ᱡᱚᱢ ᱵᱟᱲᱟ ᱠᱟᱛᱮᱜ? ᱫᱩᱲᱩᱵ ᱵᱟᱲᱟ ᱦᱩᱭ ᱟᱠᱟᱱᱟ ᱟᱪᱪᱷᱟ ᱟᱯᱮ ᱠᱚᱫᱚ ᱛᱟᱦᱚᱞᱮ ᱠᱤᱫᱩᱩᱜ ᱫᱟᱠᱟ ᱠᱚᱫᱚ
ᱟᱸᱡᱚᱢᱚᱜ ᱠᱟᱱᱟ᱾
ᱟᱪᱪᱷᱟ ᱪᱷᱟ᱾
ᱦᱮᱞᱳ ᱵᱷᱟᱹᱜᱤ ᱞᱮᱠᱟ ᱨᱚᱲ ᱵᱤᱱ ᱜᱚᱢᱠᱮ ᱵᱟᱝ ᱟᱸᱡᱚᱢᱚᱜ ᱠᱟᱱᱟ᱾
ᱱᱤᱛᱚᱜ ᱟᱡᱚᱢᱚᱜ ᱠᱟᱱᱟ?
ᱦᱮᱸ ᱦᱮᱸ ᱱᱤᱛ ᱟᱸᱡᱚᱢᱚᱜ
ᱟᱪᱪᱷᱟ ᱟᱪᱪᱷᱟ ᱞᱟᱹᱭ ᱫᱟᱞᱤᱧ ᱛᱟᱦᱚᱞᱮ ᱟᱯᱮ ᱫᱚ ᱠᱤᱫᱩᱵ ᱫᱟᱠᱟ ᱠᱚᱫᱚᱯᱮ ᱡᱚᱢ ᱠᱮᱜᱼᱟ ᱥᱮ ᱟᱹᱣᱨᱤ᱾
ᱦᱮ ᱦᱚᱢ ᱵᱟᱲᱟ ᱦᱩᱭᱮᱱ ᱛᱮ᱾ ᱫᱩᱲᱩᱵ ᱵᱟᱲᱟ ᱦᱩᱭ ᱠᱟᱱᱟ ᱡᱟᱹᱯᱤᱫ ᱦᱩᱭᱩᱜᱼᱟ ᱦᱟᱸᱜ ᱠᱤᱪᱷᱩ ᱜᱟᱱ ᱯᱚᱨ᱾
ᱟᱪᱪᱷᱟ ᱟᱪᱪᱷᱟ᱾
ᱦᱮᱞᱳ,
ᱦᱮᱸ ᱟᱸᱡᱚᱢᱚᱜ ᱠᱟᱱᱟ᱾
ᱟᱯᱮ ᱫᱚᱯᱮ ᱡᱚᱢ ᱵᱟᱲᱟ ᱠᱮᱫᱟ ᱥᱮ ᱵᱟᱝᱟ?
ᱦᱮᱸ ᱟᱞᱮ ᱫᱚ ᱞᱟᱹᱭ ᱠᱮᱫᱮᱜᱟᱹᱧ ᱡᱮ ᱡᱚᱢ ᱵᱟᱲᱟ ᱠᱟᱛᱮᱫ ᱞᱮ ᱫᱩᱲᱩᱵ ᱵᱟᱲᱟ ᱟᱠᱟᱱᱟ ᱟᱨ ᱪᱮᱫ᱾ ᱛᱟᱨᱯᱚᱨᱮ ᱦᱟᱸᱜ ᱡᱟᱹᱯᱤᱫ ᱦᱩᱭᱩᱜᱼᱟ᱾
ᱟᱫᱚ ᱪᱮᱫ ᱠᱚᱯᱮ ᱩᱛᱩ ᱵᱟᱲᱟ ᱞᱮᱜᱼᱟ ᱾
ᱩᱛᱩ ᱫᱚ ᱱᱟᱦᱜ ᱛᱮᱦᱮᱧ ᱫᱚ ᱛᱟᱦᱮᱸ ᱠᱟᱱᱟ ᱵᱷᱮᱱᱰᱤ ᱛᱟᱦᱮᱸ ᱠᱟᱱᱟ᱾ ᱟᱨ ᱡᱷᱤᱸᱜᱟᱹ ᱟᱨ ᱯᱚᱴᱚᱞ ᱟᱨ ᱚᱱᱟ ᱥᱟᱶᱛᱮ ᱟᱹᱞᱩ ᱞᱮ ᱢᱮᱥᱟ ᱞᱮᱜᱼᱟ᱾ ᱛᱚ ᱦᱚᱜᱼᱚ ᱱᱟ ᱠᱚᱜᱮᱞᱮ ᱩᱛᱩ ᱵᱟᱲᱟᱞᱮᱜᱼᱟ ᱛᱮᱦᱮᱧ ᱫᱚ ᱟᱨ ᱪᱮᱫ᱾
ᱟᱭᱢᱟ ᱨᱚᱠᱚᱢᱟᱜ ᱢᱚᱥᱞᱟ ᱥᱮ ᱟᱫᱚ ᱩᱛᱩ ᱠᱚᱨᱮ ᱫᱚᱯᱮ ᱢᱮᱥᱟ ᱵᱟᱲᱟᱭᱮᱫᱟ ᱥᱮ ᱵᱟᱝᱟ?
ᱦᱮᱸ ᱚᱱᱟ ᱠᱚᱦᱚᱸ ᱢᱮᱥᱟ ᱵᱟᱲᱟ ᱦᱩᱭᱩᱜ ᱠᱟᱱᱟ ᱡᱮᱢᱚᱱ
ᱟᱫᱚ ᱱᱮᱛᱟᱨ ᱢᱟ ᱢᱚᱥᱞ ᱮᱠᱮᱱ ᱵᱷᱮᱡᱟ ᱚᱱᱟ ᱠᱚ ᱡᱚᱢ ᱠᱟᱛᱮ ᱦᱚᱸ ᱦᱚᱲ ᱵᱟᱹᱲᱤᱡᱚᱜ ᱠᱟᱱᱟ ᱨᱩᱣᱟᱹ ᱟᱫᱚ ᱚᱸ ᱢᱚᱥᱞᱟ ᱠᱚ ᱤᱱᱟᱹᱜ ᱴᱟᱜ ᱵᱟᱝ ᱢᱮᱥᱟ ᱞᱮᱠᱟᱱ ᱵᱷᱟᱜᱤ ᱚᱲᱟᱜ ᱨᱮ ᱢᱚᱥᱚᱞᱟ ᱠᱚ ᱵᱮᱱᱟᱣᱟᱛᱮ ᱚᱱᱟ ᱢᱚᱥᱞᱟ ᱜᱮ ᱡᱩ ᱛᱟᱦᱮ ᱠᱚᱜᱼᱟ ᱛᱚ ᱱᱟᱯᱟᱭ ᱠᱚᱜᱼᱟ ᱚᱱᱠᱟ ᱠᱤ ᱟᱯᱮᱯᱮ ᱢᱮᱥᱟ ᱵᱟᱲᱟᱭᱮᱫᱟ ᱥᱮ ᱵᱟᱝᱢᱟ ᱜᱚᱢᱠᱮ?
ᱵᱟᱝ ᱟᱞᱮ ᱫᱚ ᱢᱮᱥᱟ ᱵᱟᱲᱟᱜ ᱜᱮᱭᱟᱞᱮ ᱛᱚ ᱟᱞᱮ ᱫᱚ ᱢᱮᱱᱠᱷᱟᱱ ᱚᱱᱟ ᱱᱮᱛᱟᱨ ᱫᱚ ᱯᱮᱠᱮᱴ ᱨᱮᱭᱟᱜ ᱜᱮ ᱡᱟᱹᱥᱛᱤ ᱠᱟᱭ ᱛᱮᱞᱮ ᱵᱮᱵᱚᱦᱟᱨᱫᱟ᱾ ᱦᱮᱸᱟᱨ ᱥᱟᱥᱟᱝ ᱫᱚ ᱞᱟᱹᱭ ᱜᱟᱱᱚᱜᱼᱟ ᱟᱞᱮ ᱱᱤᱡᱮ ᱚᱱᱟ ᱚᱲᱟᱜ ᱠᱚᱨᱮᱞᱮ ᱪᱟᱥᱟ ᱥᱟᱥᱟᱝ ᱫᱚ᱾ ᱛᱚ ᱚᱱᱟ ᱥᱟᱥᱟᱝ ᱜᱮ ᱨᱚᱦᱚᱲ ᱠᱟᱛᱮᱫ ᱚᱱᱠᱟ ᱦᱟᱱᱟ ᱢᱮᱥᱤᱱ ᱠᱷᱚᱡᱞᱮ ᱜᱩᱰᱟᱹ ᱟᱹᱜᱩᱭᱟ ᱟᱨ ᱪᱮᱫ ᱾ ᱵᱟᱹᱠᱤᱭᱟ ᱟᱫᱚ ᱚᱱᱠᱟ ᱦᱟᱸᱜ ᱯᱮᱠᱮᱴ ᱨᱮᱱᱟᱜ ᱠᱚᱜᱮ ᱦᱟᱸᱜ ᱵᱮᱵᱚᱦᱟᱨ ᱦᱩᱭᱩᱜ ᱠᱟᱱᱟ ᱾
ᱟᱫᱚ ᱟᱫᱚ ᱱᱮᱛᱟᱨ ᱢᱟ ᱢᱚᱥᱞᱟ ᱠᱚᱦᱚᱸ ᱡᱚᱢ ᱠᱟᱛᱮᱫ ᱨᱮᱦᱚᱸ ᱚᱱᱮ ᱦᱚᱲ ᱵᱟᱹᱲᱤᱡ ᱨᱩᱣᱟᱹ ᱦᱟᱹᱥᱩ ᱠᱚ ᱧᱟ ᱧᱟᱢ ᱠᱟᱱᱟ ᱾ ᱚᱸᱜ ᱟᱫᱚ ᱱᱚᱣᱟ ᱠᱚ ᱤᱫᱤ ᱠᱟᱛᱮᱜ ᱡᱮ ᱛᱤᱱᱟᱹᱜ ᱞᱮᱠᱷᱟᱡ ᱱᱚᱣᱟ ᱠᱚ ᱚᱱᱟ ᱢᱚᱥᱞᱟ ᱠᱚ ᱵᱟᱹᱲᱛᱤ ᱵᱟᱝ ᱡᱚᱢ ᱜᱟᱱᱚᱜ ᱪᱮᱫ ᱠᱚ ᱪᱤᱠᱟᱹ ᱞᱮᱠᱷᱟᱡ ᱾
ᱢᱟᱱᱮ ᱱᱤᱛᱚᱜ ᱡᱩᱫᱤᱢ ᱧᱮᱞᱟ ᱛᱟᱦᱚᱞᱮ ᱠᱷᱟᱱ ᱫᱚ ᱧᱮᱞ ᱢᱮ ᱡᱟᱦᱟᱱᱟᱜ ᱨᱮᱜᱮ ᱚᱱᱠᱟ ᱢᱚᱥᱞᱟ ᱠᱚ ᱵᱟᱢ ᱢᱮᱥᱟ ᱟᱜ ᱠᱷᱟᱡ ᱫᱚ ᱵᱟᱢ ᱡᱚᱢ ᱫᱟᱲᱮᱭᱟᱜ-ᱟ ᱾ ᱞᱟᱦᱟᱛᱮ ᱡᱮᱞᱮᱠᱟ ᱚᱱᱠᱟ ᱡᱟᱦᱟᱱᱟᱜ ᱜᱮ ᱨᱟᱯᱟᱜ ᱠᱟᱛᱮᱫ ᱥᱮ ᱚᱱᱠᱟ ᱛᱮᱠᱮ ᱠᱟᱛᱮ ᱠᱚ ᱡᱚᱢᱮᱫ ᱛᱟᱦᱮᱸᱜ ᱛᱚᱠᱷᱚᱱ ᱫᱚ ᱚᱱᱠᱟ ᱞᱮᱠᱟ ᱢᱚᱥᱞᱟ ᱠᱚ ᱦᱚᱭᱛᱳ ᱵᱟᱝ ᱛᱟᱦᱮᱸᱜ ᱠᱟᱱᱟ ᱾ ᱦᱩᱸ ᱱᱤᱛᱳᱜ ᱫᱚ ᱡᱟᱦᱟᱸ ᱞᱮᱠᱟ ᱱᱚᱝᱠᱟᱱ ᱤᱭᱟᱹᱨᱮ ᱦᱮᱡ ᱟᱠᱟᱱᱟ ᱯᱚᱨᱡᱟᱭ ᱨᱮ ᱡᱮ ᱦᱚᱸᱜ-ᱚᱝᱠᱟ
ᱟᱫᱚ ᱩᱱᱫᱤᱱ ᱫᱚ ᱱᱚ ᱟ-ᱟ ᱟᱲᱟᱜ ᱠᱚ ᱛᱤᱠᱤ ᱠᱟᱛᱮᱫ ᱠᱚ ᱡᱚᱢ ᱛᱟᱦᱮᱸᱜ ᱡᱷᱚᱛᱚᱱᱟᱜ ᱡᱤᱱᱤᱥ ᱜᱮ ᱟᱫᱚ ᱱᱮᱛᱟᱨ ᱢᱟ ᱚᱱᱠᱟ ᱵᱟᱝ ᱠᱚ ᱡᱚᱢᱮᱫᱟ ᱾ ᱦᱚᱸᱜ-ᱟᱸ ᱱᱮᱛᱟᱨ ᱢᱟ ᱟᱭᱢᱟ ᱨᱚᱠᱚᱢᱟᱜ ᱢᱚᱥᱞᱟ ᱠᱚ ᱢᱮᱥᱟ ᱠᱟᱛᱮᱫ ᱠᱚ ᱩᱛᱩ ᱠᱚ ᱤᱥᱤᱱ ᱵᱟᱲᱟᱭ ᱮᱫᱟ ᱾ ᱱᱤᱛᱚᱜ ᱱᱟᱦᱟᱜ ᱡᱩᱜᱽ ᱨᱮ ᱡᱩᱫᱤ ᱟᱸ ᱡᱟᱦᱟᱸᱭ ᱡᱩᱫᱤ ᱱᱚᱝᱠᱟ ᱛᱤᱠᱤᱭᱟᱛᱮ ᱵᱟ ᱡᱟᱦᱟᱸ ᱞᱮᱠᱟᱣᱟᱛᱮᱫ ᱮᱢᱟᱭᱟ ᱩᱱᱤ ᱠᱤ ᱡᱚᱢᱟᱭ ᱚᱱᱟ ᱾
ᱱᱤᱛᱚᱜ ᱡᱟᱦᱟᱸ ᱞᱮᱠᱟ ᱯᱚᱨᱡᱟᱭ ᱨᱮ ᱦᱮᱡ ᱠᱟᱱᱟ ᱱᱤᱛᱚᱜ ᱫᱚ ᱚᱱᱠᱟ ᱛᱤᱠᱤ ᱡᱚᱢ ᱦᱚᱸ ᱵᱟᱝᱠᱚ ᱠᱩᱥᱤᱭᱟᱜ ᱠᱟᱱᱟ ᱥᱮ ᱾ ᱵᱟᱝ ᱥᱮᱵᱮᱞᱮᱫ ᱠᱚᱣᱟ ᱟᱨ ᱪᱮᱫ ᱱᱮᱛᱟᱨ ᱫᱚ ᱛᱤᱱᱟᱹᱜ ᱡᱟᱹᱥᱛᱤ ᱢᱚᱥᱞᱟᱢ ᱮᱢ ᱫᱟᱲᱮᱭᱟᱜ-ᱟ ᱥᱮ ᱩᱱᱟᱹᱜ ᱡᱟᱹᱥᱛᱤ ᱜᱮ ᱢᱟᱱᱮ ᱥᱮᱵᱮᱞ ᱠᱚ ᱵᱩᱡᱟ ᱥᱮ ᱡᱚᱢ ᱦᱚᱸ ᱡᱟᱹᱥᱛᱤ ᱠᱚ ᱡᱚᱢ ᱫᱟᱲᱮᱭᱟᱜ-ᱟ ᱾ ᱢᱮᱱᱠᱷᱟᱱ ᱚᱱᱠᱟ ᱡᱟᱹᱥᱛᱤ ᱢᱚᱥᱞᱟ ᱵᱚᱱ ᱡᱚᱢᱮᱫᱟ ᱚᱱᱟ ᱡᱚᱢ ᱠᱷᱟᱹᱛᱤᱨ ᱟᱵᱚ ᱦᱚᱲᱢᱚ ᱨᱮ ᱫᱤᱱ ᱫᱤᱱ ᱛᱮ ᱟᱵᱚ ᱢᱟᱱᱮ ᱡᱟᱦᱟᱱᱟᱜ ᱚᱱᱠᱟ ᱨᱳᱜᱽ ᱟᱡᱟᱨ ᱦᱩᱭᱩᱜ ᱛᱟᱵᱚᱱᱟ ᱟᱨ ᱪᱮᱫ ᱾
ᱛᱚ ᱞᱟᱹᱭ ᱤᱫᱤᱧ ᱢᱮᱱᱠᱷᱟᱱ ᱟᱸ ᱥᱚᱵᱽᱡᱤ ᱠᱚ ᱚᱱᱟ ᱫᱚ ᱚᱲᱟᱜ ᱠᱚᱨᱮᱜᱮ ᱪᱟᱥ ᱵᱟᱲᱟ ᱦᱩᱭᱩᱜ ᱠᱟᱱᱟ ᱥᱮ ᱢᱟᱱᱮ ᱵᱟᱡᱟᱨ ᱠᱷᱚᱱᱟᱜ ᱠᱤᱨᱤᱧ ᱠᱟᱛᱮ ᱚᱱᱟ
ᱦᱮᱸ ᱥᱩᱵᱽᱡᱤ ᱫᱚ ᱚᱱᱠᱟ ᱥᱩᱵᱡᱤ ᱫᱚ ᱚᱱ-ᱚᱝᱠᱟ ᱵᱟᱱᱟᱨ ᱚᱲᱟᱜ ᱠᱚᱨᱮ ᱦᱚᱸ ᱨᱚᱦᱚᱭ ᱦᱩᱭ ᱵᱟᱲᱟᱣ ᱟᱠᱟᱱ ᱜᱮᱭᱟ ᱟᱨ ᱚᱱᱠᱟ ᱵᱟᱡᱟᱨ ᱠᱚ ᱠᱷᱚᱱ ᱦᱚᱸ ᱠᱤᱨᱤᱧ ᱟᱹᱜᱩ ᱵᱟᱲᱟᱭ ᱦᱩᱭᱩᱜ ᱜᱮᱭᱟ᱾ ᱛᱚ ᱟᱞᱮ ᱫᱚ ᱡᱟᱹᱥᱛᱤ ᱛᱮ ᱚᱱᱠᱟ ᱵᱟᱡᱟᱨ ᱠᱷᱚᱱ ᱜᱮᱞᱮ ᱠᱤᱨᱤᱧ ᱟᱹᱜᱩᱭᱟ ᱟᱨ ᱪᱮᱫ᱾ ᱟᱨ ᱨᱚᱦᱚᱭ ᱫᱚ ᱠᱚᱢ ᱜᱮᱞᱮ ᱨᱚᱦᱚᱭᱟ᱾ ᱚᱱᱠᱟ ᱞᱮᱠᱟ ᱢᱟᱱᱮ ᱠᱷᱮᱛ ᱵᱟᱹᱫᱽ ᱠᱚ ᱵᱟᱹᱱᱩᱜ ᱛᱟᱞᱮᱭᱟ ᱡᱮ ᱚᱱᱠᱟ ᱨᱚᱦᱚᱭᱟᱢ ᱦᱮᱸ᱾
ᱟᱫᱚ ᱛᱟᱦᱚᱞᱮ ᱦᱩᱲᱩ ᱠᱚᱫᱚ ᱯᱮ ᱪᱟᱥ ᱜᱮᱭᱟ ᱥᱮ ᱵᱟᱝᱟ?
ᱵᱟᱝ ᱵᱟᱝ ᱟᱞᱮ ᱫᱚ ᱦᱩᱲᱩ ᱠᱚᱫᱚ ᱵᱟᱝᱞᱮ ᱪᱟᱥᱟ᱾ ᱟᱞᱮ ᱫᱚ ᱚᱱᱠᱟ ᱨᱮᱥᱚᱱ ᱫᱚᱠᱟᱱ ᱨᱮᱜᱮ ᱠᱚ ᱮᱢᱟ ᱞᱮᱭᱟ ᱡᱟᱹᱥᱛᱤ᱾ ᱚᱱᱠᱟ ᱢᱤᱫ ᱦᱚᱲᱟᱜ ᱡᱟᱦᱟ ᱞᱮᱠᱟ ᱪᱟᱸᱫᱳ ᱨᱮ ᱨᱮᱥᱚᱱ ᱠᱚ ᱮᱢᱚᱜ ᱟᱛᱚ ᱛᱚ ᱚᱱᱟ ᱢᱤᱫ ᱦᱚᱲᱟᱜ ᱜᱮ ᱦᱟᱸᱜ ᱮᱢᱚᱜ ᱟᱚ ᱚᱱᱠᱟ ᱢᱤᱫ ᱪᱟᱸᱫᱳ ᱨᱮᱭᱟᱜ ᱡᱚᱢ ᱞᱟᱹᱜᱤᱫ ᱫᱚ ᱟᱨᱠᱤ᱾
ᱟᱫᱚ ᱛᱟᱦᱚᱞᱮ ᱪᱟᱥ ᱠᱚᱫᱚ ᱵᱟᱝ ᱦᱩᱭᱩᱜ ᱜᱮᱭᱟ ᱚᱱᱛᱮ ᱫᱚ?
ᱦᱮᱸ ᱪᱟᱥ ᱫᱚ ᱮᱴᱟᱜ ᱦᱚᱲ ᱠᱚᱫᱚ ᱢᱮᱱᱟᱜ ᱠᱚᱜᱮᱭᱟ ᱱᱚᱣᱟ ᱟᱹᱛᱩ ᱠᱚᱨᱮᱱ ᱥᱮ ᱟᱨᱚ ᱮᱴᱟᱜ ᱦᱚᱲ ᱦᱚ ᱟᱞᱮ ᱟᱰᱮ ᱯᱟᱥᱮ ᱡᱟᱦᱟᱸ ᱛᱤᱱᱟᱹᱜ ᱢᱮᱱᱟᱜ ᱠᱚᱣᱟ ᱩᱱᱠᱩ ᱠᱚᱫᱚ ᱠᱚ ᱪᱟᱥ ᱵᱟᱲᱟᱭ ᱜᱮᱭᱟ, ᱢᱮᱱᱠᱷᱟᱱ ᱟᱞᱮᱜᱮ ᱵᱟᱝᱞᱮ ᱪᱟᱥᱟ ᱟᱨᱪᱮᱫ᱾ ᱦᱮ ᱛᱚ ᱦᱚᱜᱼᱚᱭ
ᱟᱫᱚ ᱚᱸᱰᱮ ᱫᱚ ᱱᱚᱝᱠᱟ ᱪᱟᱥ ᱫᱚ ᱢᱤᱫ ᱥᱤᱡᱤᱱ ᱜᱮ ᱪᱟᱥ ᱦᱩᱭᱩᱜᱼᱟ ᱥᱮ ᱱᱚᱝᱠᱟ ᱥᱤᱡᱤᱱ ᱫᱚ ᱪᱟᱥ ᱦᱩᱭᱩᱜᱼᱟ?
ᱦᱮᱸ ᱥᱤᱡᱤᱱ ᱫᱚ ᱦᱟᱜ ᱢᱤᱫ ᱥᱤᱡᱤᱱ ᱜᱮᱭᱟ ᱟᱞᱮ ᱥᱮᱞᱮ ᱪᱟᱥᱟ ᱚᱱᱟ ᱦᱚᱸ ᱚᱱᱠᱟ ᱢᱤᱫ ᱫᱷᱟᱣ ᱥᱮᱨᱢᱟ ᱫᱟᱜ ᱡᱟᱹᱲᱤ ᱵᱷᱚᱨᱥᱟ ᱜᱮ ᱟᱨ ᱱᱤᱛᱚᱜ ᱡᱟᱦᱟᱸ ᱞᱮᱠᱟ ᱟᱞᱮᱥᱮᱫ ᱧᱮᱞᱚᱜ ᱠᱟᱱᱟ ᱚᱱᱠᱟ ᱞᱮᱠᱟ ᱫᱚ ᱵᱟᱭ ᱫᱟᱜ ᱮᱫᱟ, ᱦᱳᱭᱛᱳ ᱱᱤᱭᱟᱹ ᱫᱷᱟᱣ ᱫᱚ ᱵᱷᱟᱜᱤ ᱞᱮᱠᱟ ᱪᱟᱥ ᱵᱟᱝ ᱦᱩᱭᱩᱜᱼᱟ᱾ ᱡᱟᱦᱟᱸ ᱞᱮᱠᱟ ᱧᱮᱞᱚᱜ ᱠᱟᱱᱟ ᱚᱱᱠᱟ ᱞᱮᱠᱟ ᱨᱚᱦᱚᱭ ᱦᱚᱸ ᱟᱹᱣᱨᱤ ᱠᱚ ᱨᱚᱦᱚᱭᱟ ᱦᱳᱭᱛᱳ ᱚᱱᱠᱟ ᱜᱟᱰᱟ ᱫᱷᱟᱨᱮ ᱠᱚᱨᱮ ᱢᱤᱫᱼᱵᱟᱨ ᱠᱷᱮᱛ ᱠᱚᱨᱮ ᱫᱟᱜ ᱟᱠᱟᱱ ᱛᱟᱠᱚᱣᱟ᱾ ᱛᱚ ᱚᱱᱟ ᱠᱚᱜᱮ ᱠᱚ ᱨᱚᱦᱚᱭ ᱵᱟᱲᱟᱭᱫᱟ ᱟᱨ ᱪᱮᱫ᱾ ᱟᱪᱪᱷᱟ ᱟᱯᱮ ᱚᱱᱛᱮ ᱫᱚ ᱛᱟᱦᱚᱞᱮ
ᱠᱷᱚᱱ ᱢᱟᱱᱮ ᱪᱟᱥ ᱮᱛᱚᱦᱚᱵ ᱠᱷᱚᱱᱟᱜ ᱜᱮ ᱛᱚᱞᱟ ᱜᱤᱲᱤ ᱠᱷᱚᱱᱟᱜ ᱮᱛᱚᱦᱚᱵ ᱠᱟᱛᱮᱫ ᱨᱚᱦᱚᱭ ᱠᱷᱚᱱ ᱮᱚᱦᱚᱵ ᱠᱟᱛᱮᱫ ᱟᱨᱚ ᱤᱨ ᱫᱷᱟᱵᱤᱡ ᱡᱚᱛᱚᱱᱟᱜ ᱜᱮ ᱟᱭᱢᱟ ᱨᱚᱠᱚᱢ ᱥᱟ ᱨᱟᱱ ᱠᱚᱠᱚ ᱮᱢᱟᱜ ᱠᱟᱱᱟ, ᱟᱫᱚ ᱟᱯᱮ ᱥᱮᱫ ᱫᱚᱠᱚ ᱜᱮᱭᱟ ᱥᱮ ᱵᱟᱝ ᱟ? ᱥᱟ ᱨᱟᱱ ᱠᱚᱫᱚ ᱥᱮ ᱱᱚᱝᱠᱟ ᱜᱩᱨᱤᱡᱽ ᱠᱚ ᱚᱱᱟ ᱠᱚᱜᱮ, ᱚᱱᱟ ᱛᱮᱜᱮ ᱪᱟᱥ ᱵᱟᱲᱟᱭ᱾
ᱟᱞᱮ ᱥᱮᱡ ᱫᱚ ᱱᱚᱛᱮ ᱫᱚ ᱚᱱᱠᱟ ᱟᱭᱢᱟ ᱦᱚᱲ ᱨᱮᱱ ᱜᱮ ᱚᱲᱟᱜ ᱚᱲᱟᱜ ᱨᱮ ᱚᱱᱠᱟ ᱡᱟᱹᱥᱛᱤ ᱠᱷᱛᱤᱨ ᱛᱮ ᱜᱟᱹᱭ ᱰᱟᱝᱨᱟ ᱠᱚ ᱢᱮᱱᱟᱜ ᱠᱚᱜᱮᱭᱟ, ᱦᱮᱸ ᱛᱚ ᱟᱞᱮ ᱥᱮᱜ ᱫᱚ ᱚᱱᱠᱟ ᱜᱩᱨᱤᱡᱽ ᱛᱮᱜᱮ ᱡᱟᱦᱟᱱᱟᱜ ᱚᱱᱠᱟ ᱛᱚᱞᱟ ᱠᱚᱠᱚ ᱜᱤᱰᱤᱭᱟ ᱛᱚᱠᱷᱚᱱ ᱦᱚᱸ ᱜᱩᱨᱤᱡᱽ ᱜᱮᱠᱚ ᱮᱢᱟ ᱟᱨ ᱚᱱᱠᱟ ᱦᱩᱲᱩ ᱠᱚ ᱨᱚᱦ ᱨᱚᱦᱚᱭᱟ, ᱛᱚᱠᱷᱚᱱ ᱦᱚᱸ ᱜᱩᱨᱤᱡᱽ ᱜᱮᱠᱚ ᱮᱢᱟᱜᱼᱟ᱾ ᱟᱨ ᱡᱟᱦᱟᱸ ᱞᱮᱠᱟ ᱦᱚᱜ ᱚᱭ ᱟᱱᱟᱡ ᱠᱚᱠᱚ ᱨᱚᱦᱚᱭᱟ ᱚᱱᱟ ᱩᱱ ᱥᱚᱢᱚᱭ ᱦᱚᱸ ᱜᱩᱨᱤᱡᱽ ᱠᱚ ᱫᱚᱦᱚ ᱮᱢᱟᱜ ᱠᱟᱱᱟ ᱟᱨ ᱪᱮᱫ᱾ ᱚᱱᱟ ᱠᱷᱟᱹᱛᱤᱨ ᱛᱮᱜᱮ ᱡᱟᱹᱥᱛᱤ ᱠᱟᱭᱛᱮ ᱟᱞᱮ ᱱᱚᱛᱮ ᱫᱚ ᱚᱱᱠᱟ ᱜᱟᱹᱭ ᱰᱟᱝᱨᱟ ᱠᱚᱠᱚ ᱫᱚᱦᱚ ᱠᱟᱜ ᱠᱚᱣᱟ᱾ ᱚᱱᱟ ᱥᱟᱶᱛᱮ ᱚᱱᱠᱟ ᱥᱤ ᱱᱟᱦᱮᱞ ᱥᱮ ᱠᱷᱮᱛ ᱥᱤ ᱠᱚᱦᱚᱸ ᱦᱩᱭᱩᱜ ᱜᱮᱭᱟ ᱠᱚ ᱟᱨ ᱪᱮᱫ᱾ ᱟᱞᱮ ᱥᱮᱜ ᱫᱚ ᱚᱱᱠᱟ ᱡᱟᱦᱟᱱᱟᱜ ᱥᱟᱨᱟᱱ ᱡᱤᱱᱤᱥ ᱥᱮ ᱚᱱᱠᱟ ᱵᱤᱥᱟᱱ ᱡᱤᱱᱤᱥ ᱠᱚᱫᱚ ᱵᱟᱝᱠᱚ ᱮᱢᱟᱜᱼᱟ, ᱡᱮᱢᱚᱱ ᱱᱚᱝᱠᱟ ᱮᱴᱟᱜ ᱥᱮᱫ ᱧᱮᱞ ᱵᱟᱲᱟ ᱦᱩᱭ ᱟᱠᱟᱱᱟ ᱨᱚᱦᱚᱭ ᱡᱚᱠᱷᱟᱱ ᱦᱚᱸ ᱚᱱᱠᱟ ᱥᱟᱨ ᱠᱚ ᱮᱢᱟᱜᱼᱟ, ᱟᱨ ᱚᱱᱠᱟ ᱛᱤᱡᱩ ᱠᱚ ᱡᱚᱢ ᱜᱷᱟᱹᱲᱤᱡ ᱦᱚᱸ ᱨᱟᱱ ᱠᱚ ᱮᱥᱯᱨᱮᱭᱟᱜᱼᱟ, ᱛᱚ ᱟᱞᱮᱥᱮᱫ ᱫᱚ ᱚᱱᱠᱟ ᱞᱮᱠᱟ ᱫᱚ ᱢᱟᱱᱮ ᱵᱟᱝ ᱦᱩᱭᱩᱜ ᱠᱟᱱᱟ ᱟᱨ ᱪᱮᱫ᱾
ᱟᱞᱮ ᱥᱮᱫ ᱫᱚ ᱱᱚᱝᱠᱟ ᱰᱟᱹᱟᱴᱝᱨᱤ ᱠᱚᱫᱚ ᱡᱟᱹᱥᱛᱤ ᱵᱟᱹᱱᱩᱜ ᱠᱚᱣᱟ᱾ ᱚᱱᱠᱟ ᱫᱚᱦᱚ ᱦᱚᱸ ᱵᱟᱠᱚ ᱫᱚᱦᱚ ᱟᱠᱟᱜ ᱠᱚᱣᱟ᱾ ᱟᱵᱚ ᱥᱟᱱᱛᱟᱲ ᱦᱚᱯᱚᱱ ᱠᱚ ᱦᱟᱸᱜ ᱱᱮᱛᱟᱨ ᱫᱚ ᱢᱟᱱᱮ ᱥᱟᱨ ᱨᱟᱱ ᱜᱮ ᱮᱛᱚᱦᱚᱵ ᱢᱟᱱᱮ ᱛᱚᱞᱟ ᱜᱤᱰᱤ ᱠᱷᱚᱱᱟᱜ ᱮᱛᱚᱦᱚᱵ ᱠᱟᱛᱮ ᱛᱚᱞᱟ ᱜᱤᱰᱤ ᱥᱚᱢᱚᱭ ᱦᱚᱸ ᱥᱟᱨ ᱠᱚ ᱮᱢᱟᱜᱼᱟ ᱨᱚᱦᱚᱭ ᱥᱚᱢᱚᱭ ᱟᱨ ᱡᱚᱠᱷᱚᱱ ᱠᱟᱹᱡ ᱱᱚᱝᱠᱟ ᱜᱮᱞᱮᱜᱼᱟ ᱦᱩᱲᱩ ᱞᱮ ᱩᱱ ᱟᱭᱢᱟ ᱨᱚᱠᱚᱢᱟᱜ ᱵᱤᱥ ᱠᱚᱠᱚ ᱮᱢᱟᱜ ᱜᱮᱭᱟ᱾ ᱱᱮᱛᱟᱨ ᱚᱱᱟ ᱪᱟᱣᱞᱮ ᱡᱚᱢ ᱡᱟᱦᱟᱸ ᱚᱱᱟ, ᱚᱱᱟ ᱪᱟᱣᱞᱮ ᱚᱠᱟᱴᱟᱜ ᱚᱱᱟ ᱟᱵᱚ ᱵᱚᱱ ᱪᱟᱥ ᱮᱫᱟ ᱨᱟᱱ ᱠᱚᱛᱮ ᱚᱱᱟ ᱡᱚᱠ ᱟᱵᱚ ᱵᱚᱱ ᱡᱚᱢᱮᱫᱟ ᱚᱱᱟ ᱦᱚᱲᱢᱚ ᱨᱮ ᱟᱹᱰᱤᱜᱟᱱ ᱨᱩᱣᱟᱹ ᱦᱟᱹᱥᱩ ᱠᱚ ᱧᱟ-ᱧᱟᱢ ᱟᱫᱚ ᱢᱮᱱᱠᱷᱟᱱ ᱚᱱᱟ ᱱᱤᱛᱚᱜ ᱢᱟᱱᱮ ᱟᱞᱮ ᱥᱮᱫ ᱫᱚ ᱟᱹᱰᱤᱜᱟᱱ ᱵᱟᱹᱲᱛᱤ ᱜᱮ ᱧᱮᱞᱚᱜ ᱠᱟᱱᱟ ᱡᱟᱦᱟᱸ ᱫᱚ ᱵᱮᱥᱤ ᱜᱮ ᱚᱱᱟ ᱥᱟᱨ ᱠᱚ ᱞᱟᱜᱟᱣ ᱠᱟᱛᱮᱫ ᱠᱚ ᱪᱟᱥ ᱮᱫᱟ, ᱡᱟᱦᱟᱸ ᱦᱚᱛᱮᱡ ᱛᱮ ᱟᱭᱢᱟ ᱨᱚᱠᱚᱢ ᱨᱩᱣᱟᱹ ᱦᱟᱹᱥᱩ ᱠᱚ ᱦᱚᱲ ᱠᱚ ᱨᱩᱭᱟᱹ ᱦᱟᱞ ᱢᱟᱱᱮ ᱪᱮᱫ ᱠᱚ ᱞᱟᱹᱭᱟ? ᱱᱟᱥᱮ ᱱᱟᱥᱮ ᱠᱚ ᱨᱩᱣᱟᱹ ᱦᱟᱹᱥᱩᱜ ᱠᱟᱱᱟ ᱢᱮᱱᱠᱷᱟᱱ ᱱᱚᱜ-ᱚᱭ ᱟᱵᱚᱣᱟᱜ ᱡᱟᱦᱟᱸ ᱩᱢᱮᱨ ᱚᱱᱟ ᱩᱢᱮᱨ ᱢᱟᱱᱮ ᱛᱤᱱ ᱯᱟᱹᱦᱤᱞ ᱦᱚᱲ ᱠᱚ ᱵᱟᱧᱪᱟᱜ ᱛᱟᱦᱮᱸᱜ ᱤᱱᱟᱹᱜᱴᱟ ᱫᱚ ᱪᱚ ᱢᱚᱱᱮ ᱦᱩᱭᱩᱜ ᱠᱟᱱᱟ ᱱᱤᱛᱚᱜ ᱫᱚ ᱵᱟᱝᱵᱚᱱ ᱵᱟᱧᱪᱟᱜ-ᱟ᱾
ᱦᱩᱸ᱾ ᱦᱚᱸ ᱠᱟᱱ ᱜᱮᱭᱟ ᱡᱟᱦᱟᱸ ᱞᱮᱠᱟᱢ ᱞᱟᱹᱭ ᱠᱮᱜ-ᱟ ᱥᱟᱹᱨᱤ ᱜᱮ ᱱᱮᱛᱟᱨᱟᱜ ᱡᱚᱢ ᱧᱩ ᱟᱨ ᱞᱟᱦᱟ ᱛᱮᱱᱟᱜ ᱡᱚᱢ ᱧᱩ ᱢᱩᱫ ᱨᱮ ᱟᱹᱰᱤ ᱜᱮ ᱯᱷᱟᱨᱟᱠ ᱢᱮᱱᱟᱜ-ᱟ᱾ ᱦᱮᱸ ᱛᱚ ᱡᱟᱦᱟᱸ ᱞᱮᱠᱟ ᱧᱮᱞᱚᱜ ᱠᱟᱱᱟ ᱞᱟᱦᱟᱛᱮ ᱨᱮᱱ ᱢᱟᱹᱱᱢᱤ ᱠᱚᱫᱚ ᱦᱚᱜ ᱠᱟ ᱡᱟᱹᱥᱛᱤ ᱜᱮ ᱜᱩᱨᱤᱡ ᱛᱮᱜᱮ ᱠᱚᱱ ᱦᱟᱸᱜ ᱠᱚ ᱪᱟᱥᱮᱫ ᱛᱟᱦᱮᱸ᱾ ᱛᱚ ᱚᱱᱠᱟᱱ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱚᱱᱠᱟ ᱡᱟᱦᱟᱸᱱᱟᱜ ᱨᱮᱜᱮ ᱥᱟᱨ ᱥᱮ ᱵᱤᱥ-ᱟᱱ ᱡᱤᱱᱤᱥ ᱠᱚ ᱮᱢᱟᱜ ᱠᱟᱱᱟ ᱢᱮᱱᱠᱷᱟᱱ ᱟᱵᱚᱣᱟᱜ ᱦᱚᱲᱢᱚ ᱫᱤᱱ ᱫᱤᱱᱛᱮ ᱠᱷᱚᱛᱤ ᱪᱟᱞᱟᱜ ᱠᱟᱱᱟ, ᱛᱚ ᱚᱱᱟ ᱫᱚ ᱵᱚᱱ ᱦᱟᱸᱜ ᱫᱤᱱ ᱫᱤᱱᱛᱮ ᱠᱷᱚᱛᱤ ᱪᱟᱞᱟᱜ ᱠᱟᱱ ᱠᱷᱟᱹᱛᱤᱨ ᱛᱮ ᱵᱟᱝᱵᱚᱱ ᱵᱩᱡᱽ ᱫᱟᱲᱮᱭᱟᱜ ᱠᱟᱱᱟ ᱟᱵᱚ ᱫᱚ ᱡᱚᱢ ᱫᱟᱵᱚᱱ ᱱᱟᱯ ᱱᱟᱯᱟᱭ ᱜᱮ ᱵᱷᱟᱜᱮ ᱵᱩᱡᱷᱟᱹᱜ ᱠᱟᱱᱟ ᱢᱮᱱᱠᱷᱟᱱ ᱟᱵᱚ ᱫᱤᱱ ᱫᱤᱱ ᱛᱮ ᱠᱷᱩᱛᱤᱜ ᱠᱟᱱ ᱛᱟᱵᱚᱱᱟ ᱚᱱᱟ ᱫᱚ ᱟᱵᱚ ᱵᱟᱰᱟᱭ ᱠᱟᱛᱮᱫ ᱨᱮᱦᱚᱸ ᱢᱮᱱᱠᱷᱟᱱ ᱡᱚᱢᱮᱫ ᱜᱮᱭᱟ ᱵᱚᱱ᱾ ᱦᱮᱸ ᱡᱩᱫᱤ ᱧᱮᱞᱚᱜ ᱞᱟᱦᱟᱛᱮᱱ ᱠᱚ, ᱢᱟᱹᱱᱢᱤ ᱚᱱᱠᱟ ᱡᱟᱦᱟᱸᱱᱟᱜ ᱛᱤᱠᱤ ᱡᱚᱢ ᱠᱟᱛᱮᱜ ᱥᱮ ᱚᱱᱠᱟ ᱜᱩᱨᱤᱡ ᱛᱮ ᱪᱟᱥ ᱠᱟᱛᱮᱜ ᱛᱚ ᱩᱱᱠᱩ ᱫᱚ ᱱᱟᱦᱟᱸᱜ ᱡᱟᱹᱥᱛᱤ ᱫᱤᱱ ᱠᱚᱦᱚᱸ ᱠᱚ ᱵᱟᱸᱧᱪᱟᱜ ᱠᱟᱱ ᱛᱟᱦᱮᱸᱜ ᱢᱤᱫ ᱥᱟᱭ ᱥᱮᱨᱢᱟ᱾ ᱥᱮ ᱚᱱᱟ ᱠᱷᱚᱸᱱ ᱦᱚᱸ ᱡᱟᱥ
ᱟᱫᱚ ᱚᱸ ᱚᱱᱟ ᱫᱚ ᱟᱵᱚᱜᱮ ᱡᱟᱦᱟᱸ ᱟᱭᱳ-ᱵᱟᱵᱟ ᱢᱟᱱᱮ ᱚᱲᱟᱜ ᱦᱚᱲ ᱡᱟᱦᱟᱸᱭ ᱜᱮ ᱠᱚ ᱤᱥᱤᱱ ᱵᱟᱥᱟᱝ ᱟ ᱩᱝᱠᱩ ᱟᱫᱚ ᱩᱝᱠᱩ ᱜᱮ ᱯᱟᱲᱦᱟᱣ ᱦᱩᱭᱩᱜ-ᱟ ᱡᱮ ᱦᱟᱞᱠᱟ ᱢᱚᱥᱞᱟ ᱠᱚ ᱮᱢ ᱠᱟᱛᱮᱜ ᱡᱟᱦᱟᱸ ᱫᱚ ᱢᱟᱨᱠᱮᱴ ᱠᱷᱚᱱᱟᱜ ᱫᱚ ᱵᱟᱝᱟ, ᱡᱟᱦᱟᱸ ᱫᱚ ᱚᱲᱟᱜ ᱠᱚᱨᱮ ᱛᱮᱭᱟᱨ ᱜᱟᱱᱮᱫ ᱢᱟᱱᱮ ᱚᱲᱟᱜ ᱠᱚᱨᱮ ᱦᱚᱸ ᱜᱮᱭᱟ ᱥᱮ ᱢᱚᱥᱞᱟ ᱠᱚ ᱚᱱᱟ ᱢᱚᱥᱞᱟ ᱠᱚ ᱜᱮ ᱡᱩᱫᱤ ᱩᱛᱩ ᱫᱟ ᱤᱥᱤᱱ ᱦᱩᱭᱩᱜ-ᱟ ᱛᱚ ᱟᱹᱰᱤ ᱱᱟᱯᱟᱭᱚᱜ-ᱟ᱾
ᱦᱮᱸ ᱚᱱᱟ ᱦᱚᱸ ᱠᱟᱱ ᱜᱮᱭᱟ ᱢᱮᱱᱠᱷᱟᱱ ᱡᱟᱦᱟᱸ ᱞᱮᱠᱟᱢ ᱞᱟᱹᱭ ᱠᱮᱫᱟ ᱚᱲᱟᱜ ᱨᱮ ᱱᱟᱜ ᱢᱚᱥᱚᱞᱟ ᱞᱮ ᱛᱮᱭᱟᱨᱟ ᱢᱮᱱᱠᱷᱟᱱ ᱱᱚᱣᱟ ᱦᱚᱸ ᱴᱷᱤᱠ ᱜᱮᱭᱟ᱾ ᱢᱮᱱᱠᱷᱟᱱ ᱦᱚᱸᱜ-ᱚᱭ ᱡᱮ ᱟᱯᱮ ᱡᱟᱦᱟᱸ ᱢᱚᱥᱞᱟ ᱯᱮ ᱪᱟᱥ ᱫᱚ ᱦᱮᱸ ᱡᱮᱞᱮᱠᱟ ᱥᱟᱥᱟᱝ ᱦᱳᱠ, ᱡᱤᱨᱟᱹ ᱦᱳᱠ ᱱᱚᱣᱟ ᱦᱟᱸᱜ ᱥᱟᱨ ᱮᱢ ᱠᱟᱛᱮᱜ ᱜᱮ ᱥᱮ ᱦᱩᱭᱩᱜ ᱠᱟᱱᱟ?
ᱦᱮᱸ᱾ ᱟᱞᱮ ᱦᱚᱸ ᱱᱚᱱᱛᱮ ᱦᱮᱸ ᱢᱮᱱᱠᱷᱟᱱ ᱚᱱᱟ ᱫᱚ ᱡᱟᱹᱥᱛᱤ ᱡᱟᱦᱟᱸ ᱚᱱᱟ ᱚᱻ ᱢᱚᱥᱞᱟ ᱦᱚᱸ ᱥᱟᱨ ᱟᱛᱮᱫ ᱠᱚ ᱢᱮᱱᱠᱷᱟᱱ ᱡᱟᱦᱟᱸ ᱚᱱᱮ ᱟᱵᱚ ᱢᱟᱨᱠᱮᱴ ᱠᱷᱚᱱᱟᱜ ᱯᱮᱠ ᱠᱮᱫᱟᱜ ᱵᱚᱱ ᱤᱭᱟᱹᱭᱮᱫᱟ ᱚᱱᱟ ᱨᱮᱫᱚ ᱟᱭᱢᱟ ᱨᱚᱠᱚᱢᱟᱜ ᱵᱷᱮᱡᱟᱞ ᱛᱟᱦᱮᱸᱱ ᱠᱟᱱᱟ ᱡᱟᱦᱟᱸ ᱢᱟᱱᱮ ᱪᱮᱫ ᱠᱚ ᱞᱟᱹᱭ-ᱟ ᱡᱤᱨᱟᱹ ᱜᱚᱴᱟ ᱡᱤᱨᱟᱹ ᱵᱟ ᱡᱟᱦᱟᱸᱱᱟᱜ ᱜᱮ ᱚᱱᱟ ᱪᱮᱠᱟ ᱱᱤᱡᱮ ᱛᱷᱮᱠᱮ ᱠᱮ ᱮᱸ ᱜᱩᱸᱰᱟ ᱟᱛᱮᱜ ᱚᱱᱟᱢ ᱛᱮᱭᱟᱨᱟ ᱢᱮᱱᱠᱷᱟᱱ ᱩᱱᱠᱩ ᱫᱚ ᱚᱱᱟᱨᱮ ᱟᱭᱢᱟ ᱨᱚᱠᱚᱢ ᱠᱚ ᱮᱢᱟᱜ-ᱟ ᱦᱟᱱᱟ ᱱᱟᱣᱟ ᱢᱟᱱᱮ ᱚᱱᱟ ᱨᱮᱢᱟᱛᱚ ᱟᱨᱚ ᱡᱟᱹᱥᱛᱤ ᱦᱚᱲᱢᱚᱭ ᱵᱟᱲᱤᱡ-ᱟ᱾
ᱦᱮᱸ ᱚᱱᱟ ᱦᱚᱸ ᱠᱟᱱ ᱜᱮᱭᱟ ᱧᱮᱞ ᱵᱟᱲᱟ ᱫᱚ ᱦᱩᱭ ᱟᱠᱟᱱ ᱜᱮᱭᱟ ᱡᱮᱢᱚᱱ ᱯᱮᱠᱮᱴ ᱨᱮᱱᱟᱜ ᱦᱚᱸ ᱞᱟᱹᱭ ᱜᱟᱱ ᱥᱟᱥᱟᱝ ᱡᱟᱦᱟᱸ ᱫᱚ ᱩᱱᱟᱹᱜ ᱴᱟ ᱦᱚᱸ ᱵᱟᱝ ᱥᱟᱥᱟᱝ-ᱟ, ᱢᱮᱱᱠᱷᱟᱱ ᱚᱱᱟ ᱨᱮᱦᱚᱸ ᱠᱤᱪᱷᱩ ᱠᱟᱞᱟᱨ ᱠᱚ ᱢᱮᱥᱟᱣᱟᱜ-ᱟ ᱥᱟᱥᱟᱝᱟᱜ ᱜᱮ ᱟᱨ ᱪᱮᱫ ᱾ ᱦᱩᱸ ᱟᱨ ᱡᱩᱫᱤᱢ ᱞᱟᱹᱭᱟ ᱦᱟᱜ ᱚᱱᱠᱟ ᱢᱟᱨᱤᱪ ᱥᱮ ᱟᱭᱢᱟ ᱞᱮᱱᱠᱟᱱ ᱩᱛᱩ ᱞᱟᱹᱜᱤᱫ ᱛᱮᱫᱚ ᱟᱭᱢᱟ ᱞᱮᱠᱟᱱᱟᱜ ᱜᱮ ᱢᱚᱥᱞᱟ ᱛᱮᱭᱟᱨ ᱠᱟᱱᱟ ᱢᱮᱱᱠᱷᱟᱱ ᱡᱚᱛᱚ ᱨᱮᱜᱮ ᱵᱷᱮᱡᱟᱞ ᱢᱮᱱᱟᱜ-ᱟ ᱾ ᱡᱟᱦᱟᱸ ᱞᱮᱠᱟ ᱱᱮᱛᱟᱨ ᱧᱮᱞᱚᱜᱚᱜ ᱠᱟᱱᱟ ᱟᱨ ᱪᱮᱫ ᱾
ᱟᱫᱚ ᱛᱟᱦᱚᱞᱮ ᱜᱚᱝᱠᱮ ᱟᱵᱤᱱ ᱫᱚ ᱚᱲᱟᱜ ᱨᱮᱱᱟᱜ ᱡᱚᱢᱟᱜ ᱵᱮᱥᱤ ᱡᱟᱦᱟᱸ ᱢᱟᱱᱮ ᱵᱟᱭᱨᱮ ᱚᱱᱟ ᱫᱚᱠ ᱠᱚ ᱦᱚᱸᱜ-ᱚ ᱱᱟ ᱠᱚ ᱡᱟᱹᱥᱛᱤ ᱵᱤᱱ ᱠᱩᱥᱤᱭᱟᱜ ᱜᱮᱭᱟ ᱾
ᱦᱮᱸ ᱟᱹᱞᱤᱧ ᱫᱚ ᱦᱟᱸᱜ ᱵᱟᱡᱟᱨ ᱠᱚᱨᱮᱱᱟᱜ ᱜᱮ ᱡᱚᱢ ᱫᱚ ᱡᱟᱹᱥᱛᱤ ᱞᱤᱧ ᱠᱩᱥᱤᱭᱟᱜ-ᱟ ᱾ ᱢᱮᱱᱠᱷᱟᱱ ᱟᱲᱟᱜ ᱨᱮᱫᱚ ᱚᱱᱠᱟ ᱵᱷᱟᱜᱤ ᱞᱮᱠᱟ ᱟᱨᱠᱤ ᱤᱥᱤᱱ ᱵᱟᱝ ᱞᱤᱧ ᱠᱩᱥᱤᱭᱟᱜ-ᱟ ᱦᱩᱸ ᱾ ᱢᱟᱱᱮ ᱪᱮᱫ ᱞᱮᱠᱟ ᱪᱚᱠᱚ ᱤᱥᱤᱱᱟ ᱱᱚᱸᱰᱮ ᱫᱚ ᱱᱟᱜ ᱥᱟᱦᱟᱱ ᱛᱮ ᱠᱚ ᱤᱥᱤᱱᱟ ᱥᱮᱛᱚ ᱾ ᱟᱨ ᱵᱟᱡᱟᱨ ᱥᱟᱦᱟᱨ ᱠᱚᱨᱮ ᱫᱚ ᱚᱱᱠᱟ ᱜᱮᱥ ᱛᱮ ᱠᱚᱭᱞᱟ ᱛᱮ ᱚᱱᱟ ᱠᱚ ᱛᱮᱠᱚ ᱤᱥᱤᱱᱟ ᱾ ᱢᱮᱱᱠᱷᱟᱱ ᱱᱚᱣᱟ ᱵᱟᱡᱟᱨ ᱥᱟᱱᱟᱜ ᱫᱚ ᱟᱹᱰᱤ ᱜᱮ ᱡᱚᱢ ᱥᱟᱱᱟ ᱞᱤᱧᱟ ᱦᱮᱸ ᱾ ᱛᱚ ᱚᱱᱟ ᱡᱚᱢ ᱫᱚ ᱱᱟᱜ ᱫᱤᱱᱟᱹᱢ ᱫᱤᱱ ᱜᱮᱞᱤᱧ ᱪᱟᱞᱟᱜ ᱜᱮᱭᱟ ᱾ ᱛᱚ ᱵᱷᱟᱹᱜᱮ ᱵᱩᱡᱷᱟᱹᱜ ᱛᱮ ᱚᱱᱠᱟ ᱟᱨᱦᱚᱸ ᱜᱟᱛᱮ ᱠᱚ ᱢᱮᱱᱟᱜ ᱠᱚᱜᱮᱭᱟ ᱚᱱᱠᱟ ᱪᱟᱞᱟᱜ ᱜᱮᱭᱟᱞᱮ ᱵᱟᱡᱟᱨ ᱠᱷᱚᱱᱟᱜ ᱡᱚᱢ ᱟᱜᱩᱭ ᱜᱮᱭᱟ ᱞᱮ ᱾
ᱟᱫᱚ ᱦᱟᱸᱜ ᱚᱱᱟ ᱡᱮ ᱟᱹᱵᱤᱱ ᱵᱟᱡᱟᱨ ᱨᱮᱱᱟᱜ ᱡᱚᱢᱟᱜ ᱠᱚᱜᱮ ᱵᱤᱱ ᱠᱩᱥᱤᱭᱟᱜ-ᱟ ᱢᱮᱱᱠᱷᱟᱱ ᱚᱱᱟ ᱠᱚ ᱡᱚᱢ